ᱦᱮᱞᱳ,
ᱦᱩᱸᱻ
ᱦᱩᱸ
ᱦᱮᱸ ᱟᱸᱡᱚᱢᱚᱜ ᱠᱟᱱᱟ᱾
ᱛᱚ ᱪᱮᱫ ᱠᱚᱢ ᱪᱤᱠᱟᱹᱭᱮᱫ-ᱟ?
ᱪᱤᱠᱟᱹ ᱦᱚᱸ ᱵᱟᱝ ᱚᱲᱟᱜ ᱨᱮᱜᱮ᱾
ᱚ᱾ ᱨᱚᱦᱚᱭ ᱠᱚᱫᱚ ᱮᱦᱚᱵ ᱠᱚᱫᱟ ᱥᱮ ᱟᱣᱨᱤ?
ᱩᱸ ᱦᱚᱭᱛᱳ ᱠᱚ ᱮᱦᱚᱵ ᱠᱟᱫᱟ ᱠᱚ ᱢᱚᱱᱮᱦᱚᱭ᱾
ᱪᱮᱫ?
ᱢᱚᱱᱮᱦᱚᱭ ᱠᱚ ᱮᱦᱚᱵ ᱟᱠᱟᱫᱟ᱾
ᱚ᱾
ᱦᱩᱸ᱾
ᱛᱟᱞᱦᱮ ᱫᱟᱜ ᱡᱟᱹᱲᱤ ᱶᱮᱫᱠᱟ ᱦᱩᱭᱩᱜ ᱠᱟᱱᱟ ᱟᱯᱮ ᱥᱮᱫ ᱫᱚ?
ᱦᱩᱭᱩᱜ ᱠᱟᱱ ᱜᱮᱭᱟ ᱢᱚᱴᱟᱢᱩᱴᱤ ᱟᱨᱠᱤ ᱞᱟᱭᱤᱯᱷ
ᱚ᱾
ᱚᱱᱛᱮ ᱪᱮᱠᱟ ᱦᱩᱭᱩᱜ ᱠᱟᱱᱟ?
ᱦᱮᱸ?
ᱦᱮᱸ?
ᱪᱮᱫ?
ᱚᱱᱛᱮ ᱪᱮᱫᱠᱟ ᱦᱩᱭᱩᱜ ᱠᱟᱱᱟ ᱚᱱᱛᱮ ᱫᱚ?
ᱫᱟᱜ ᱡᱟᱹᱲᱤ᱾
ᱦᱮᱸ᱾
ᱵᱷᱟᱞᱤ ᱜᱮ ᱦᱟᱸᱜ ᱚᱱᱛᱮ ᱫᱚ ᱦᱩᱭᱩᱜ ᱠᱟᱱᱟ᱾ ᱪᱟᱥ ᱠᱚ ᱟᱨᱟᱢᱵᱥᱭ ᱞᱟᱜᱤᱫ ᱦᱟᱸᱜ᱾
ᱚ᱾ ᱱᱟᱯᱟᱭ ᱜᱮᱭᱟᱯ
ᱦᱩᱸ᱾ ᱱᱟᱯᱟᱭ ᱜᱮᱭᱟ᱾
ᱚ᱾ ᱦᱮᱸᱛᱚ᱾ ᱚᱲᱟᱜ ᱦᱚᱲ ᱠᱚ ᱱᱟᱯᱟᱭ ᱜᱮᱭᱟ ᱠᱚ?
ᱦᱮᱸ᱾
ᱦᱮᱸ᱾ ᱨᱚᱦᱚᱭ ᱯᱮ ᱟᱨᱚᱢᱵᱷᱚ ᱠᱮᱫᱟ?
ᱦᱩᱸ᱾
ᱟᱨᱚᱢ ᱵᱚᱞᱮ ᱦᱚᱸ-ᱚᱭ ᱫᱟᱜ ᱠᱮᱫᱟᱭ ᱵᱷᱟᱹᱞᱮ ᱜᱮ᱾ ᱟᱨᱟᱢᱵᱷᱚᱜ ᱞᱟᱹᱜᱤᱫᱼᱟ᱾ ᱥᱤᱭᱚᱜ ᱠᱚ ᱦᱩᱭᱩᱜ ᱠᱟᱱᱟ᱾ ᱵᱟᱹᱫ ᱥᱮᱫ ᱞᱤᱧ ᱦᱮᱡ ᱟᱠᱟᱱᱟ᱾
ᱦᱮᱸ?
ᱟᱯᱮ ᱠᱚᱫᱚᱯᱮ ᱨᱚᱦᱚᱭ ᱠᱮᱫᱟ?
ᱵᱟᱹᱧ ᱞᱟᱹᱭ ᱫᱟᱲᱮᱭᱟᱜ ᱠᱟᱱᱟ ᱴᱷᱤᱠ ᱫᱚ ᱢᱟᱱᱮ ᱤᱧ ᱫᱚ ᱦᱟᱸᱜ ᱚᱲᱟᱜ ᱨᱮᱫᱚ ᱵᱟᱹᱱᱩᱜ ᱟᱠᱟᱫᱤᱧᱟ᱾ ᱦᱚᱭᱛᱚ ᱢᱟᱱᱮ ᱫᱟᱜ ᱠᱮᱫᱟᱭ ᱛᱚ ᱦᱚᱭᱛᱚ ᱢᱤᱫ ᱫᱤᱱ ᱠᱚ ᱞᱟᱹᱭᱮᱫ ᱛᱟᱦᱮᱸᱜ ᱜᱮᱭᱟ᱾ ᱚᱝᱠᱟ ᱨᱚᱦᱚᱭ ᱠᱚᱫᱚ ᱦᱟᱸᱜ ᱠᱚ ᱟᱨᱚᱢᱵᱚ ᱟᱠᱟᱫᱟ᱾ ᱛᱟᱨᱯᱚᱨᱮ ᱦᱟᱸᱜ ᱟᱫᱚ ᱵᱟᱝ ᱨᱚᱯᱚᱲ ᱦᱩᱭ ᱟᱠᱟᱱᱟ ᱚᱲᱟᱜ ᱦᱚᱲ ᱥᱟᱶ ᱛᱮᱫᱚ᱾
ᱦᱮᱸ᱾
ᱦᱮᱸ᱾ ᱟᱯᱮ ᱫᱚᱯᱮ ᱨᱚᱦᱚᱭ ᱫᱚᱯᱮ ᱟᱨᱚ ᱦᱩᱸ᱾ ᱟᱯᱮ ᱥᱮᱫ ᱪᱤᱠᱟᱹᱭᱮᱱᱟ?
ᱪᱮᱫ ᱮᱢ ᱞᱟᱹᱭ ᱠᱮᱫᱟ?
ᱟᱢ ᱜᱮ ᱪᱮᱫ ᱮᱢ ᱞᱟᱹᱭᱮᱫ ᱛᱟᱸᱦᱮ ᱟᱢ?
ᱵᱟᱝ ᱟᱸᱡᱚᱢ ᱞᱮᱱᱟ
ᱟᱯᱮ ᱥᱮᱫ ᱫᱚ ᱪᱤᱠᱟᱹᱭᱮᱱᱟ ᱪᱮᱫ ᱞᱮᱠᱟᱢ ᱞᱟᱹᱭ ᱠᱮᱫᱟ?
ᱞᱟᱭᱮᱫ-ᱟᱹᱧ ᱨᱚᱦᱚᱭᱮᱫᱼᱟ ᱠᱚ ᱚᱸᱭ ᱵᱟᱹᱫᱽ ᱥᱮᱫ ᱜᱤᱧ ᱦᱮᱡ ᱟᱠᱟᱱᱟ᱾ ᱢᱩᱰᱤᱨ ᱮ ᱞᱟᱜᱟᱣ ᱟᱠᱟᱫ ᱠᱚᱣᱟ ᱩᱱᱠᱩ ᱠᱚ ᱪᱷᱩᱴᱤᱭᱮᱱᱟ ᱛᱤᱱᱟᱹᱜ ᱠᱚ ᱢᱟᱱᱮ ᱪᱮᱜ ᱚᱠᱟ ᱦᱟᱹᱵᱤᱡ ᱠᱚ ᱨᱚᱦᱚᱭ ᱠᱮᱜᱼᱟ ᱢᱟᱱᱮ ᱛᱤᱱᱟᱹᱜ ᱜᱟᱱ ᱠᱚ ᱨᱚᱦᱚᱲ ᱟᱠᱟᱫ ᱛᱟ ᱞᱮᱭᱟ ᱵᱟᱹᱫᱽ ᱠᱚ ᱚᱱᱟ ᱵᱟᱹᱫᱽ ᱧᱮᱞ ᱜᱤᱧ ᱦᱮᱡ ᱟᱠᱟᱱᱟ ᱦᱟᱸᱜ ᱾
ᱚᱸᱭ ᱟᱯᱮ ᱚᱱᱛᱮ ᱫᱚ ᱪᱮᱫ ᱟᱯᱮ ᱫᱚ ᱠᱟᱢᱤᱱ ᱠᱚᱫᱚ ᱵᱟᱯᱮ ᱞᱟᱹᱭᱟ ᱠᱟᱢᱤᱱ ᱠᱚ ᱢᱩᱱᱤᱥ ᱠᱚ?
ᱦᱮᱸ ᱦᱮᱸ ᱡᱷᱚᱛᱚ ᱜᱮᱞᱮ ᱞᱟᱹᱭ ᱜᱮᱭᱟ ᱾ ᱞᱟᱹᱭ ᱦᱚᱸᱞᱮ ᱞᱟᱹᱭ ᱜᱮᱭᱟ ᱵᱩᱡᱽ ᱦᱚᱸᱞᱮ ᱵᱩᱡᱷ ᱜᱮᱭᱟ ᱾ ᱟᱫᱚ ᱚᱠᱟᱴᱟᱜ ᱞᱟᱦᱟ ᱟ ᱳᱸᱰᱳᱚᱜᱼᱟ ᱢᱚᱪᱟ ᱠᱷᱚᱱᱟᱜ ᱚᱱᱟ ᱜᱮᱞᱮ ᱱᱚᱞᱮᱭᱮᱵᱷ ᱞᱟᱹᱭ ᱠᱟᱛᱮ ᱜᱮ
ᱟ
ᱩᱷ ᱾
ᱛᱮᱹᱦᱮᱹᱧ ᱪᱮᱠᱟ ᱫᱟᱜ ᱠᱮ ᱟ ᱛᱟᱦᱞᱮ?
ᱫᱟᱜ ᱫᱚ ᱦᱟᱸᱜ ᱵᱷᱟᱞᱮᱹ ᱜᱮ ᱫᱟᱜ ᱠᱮᱫᱟᱭ ᱮᱱᱟᱝ ᱜᱤᱧ ᱧᱮᱞ ᱠ ᱠᱟᱜ ᱛᱟᱦᱮᱸᱼᱟ ᱵᱟᱹᱫᱽ ᱠᱚᱨᱮ ᱫᱟᱜ ᱵᱟᱝ ᱛᱟᱦᱮᱸ ᱠᱟᱱᱟ ᱱᱤᱛᱚᱜ ᱜᱮ ᱦᱚᱸᱜ-ᱚᱭ ᱛᱚᱸᱵᱟ ᱟᱠᱟᱱᱟ᱾
ᱦᱩᱸᱦ ᱾
ᱡᱟᱦᱟᱸ ᱠᱚ ᱟᱲᱟᱜ ᱦᱚᱴᱚ ᱞᱮᱜ ᱛᱟᱦᱮᱸᱜᱼᱟ ᱚᱱᱟ ᱠᱚ ᱟᱫᱚ ᱦᱟᱸᱜ ᱞᱚᱥᱚᱫ ᱫᱚ ᱜᱟᱱ ᱜᱚᱜ ᱠᱟᱱᱟ᱾
ᱚᱣ ᱾
ᱰᱮᱠ-ᱠᱚᱡ -ᱰᱷᱩᱣᱟᱝ ᱾
ᱦᱮᱸ ᱛᱚ ᱾ ᱩᱷᱦ, ᱛᱟᱦᱞᱮ ᱨᱚᱦᱚᱭ ᱫᱚ ᱦᱟᱸᱜ ᱟᱨᱟᱢᱵᱚ ᱠᱟᱫᱟ ᱯᱮ ᱛᱟᱞᱦᱮ ᱵᱟᱝ? ᱪᱚᱜ ᱪᱮᱜ ᱠᱚ ᱞᱮᱹᱭᱟ ᱟᱠᱚ ᱥᱮ ᱪᱮᱜᱼ ᱟ᱾ ᱡᱮᱹᱦᱤᱞᱳᱜ ᱠᱷᱚᱱᱟᱜ ᱯᱳᱭᱞᱳᱢ ᱨᱚᱦᱚᱭᱟ ᱡᱤᱞ ᱩᱛᱩ ᱟᱛᱮ ᱫᱟᱠᱟ ᱠᱚ ᱡᱚᱢᱟ
ᱦᱮᱸ, ᱟᱞᱮ ᱥᱟᱸᱜ ᱞᱟᱹᱭᱟᱠᱚ ᱯᱟᱸᱪ ᱟᱴᱤ᱾ ᱯᱳᱭᱞᱩ ᱫᱤᱱ ᱫᱚᱠᱚ ᱞᱟᱹᱭᱟ ᱯᱟᱸᱪ ᱟᱴᱤ ᱠᱮᱫᱟᱞᱮ ᱛᱮᱹᱦᱤᱧ ᱫᱚ ᱟᱨ ᱛᱮᱹᱦᱮᱹᱧ ᱫᱚ ᱡᱮᱹᱞ ᱦᱟᱠᱳ ᱠᱚ ᱩᱛᱩ ᱠᱟᱛᱮᱜ ᱡᱚᱢ ᱫᱟᱠᱟ ᱠᱚ ᱡᱚᱢᱟ ᱾
ᱦᱮᱸᱩ, ᱠᱷᱟ-ᱭᱜ-᱾ ᱞᱟᱹᱭ ᱫᱤᱧ ᱚᱱᱟ ᱠᱟᱛᱷᱟ ᱪᱮᱫᱟᱜ ᱠᱚ ᱞᱟᱹᱭ ᱜᱮᱭᱟ?
ᱚᱱᱟ ᱫᱚ ᱦᱟᱸᱜ ᱵᱟᱹᱧ ᱵᱟᱲᱟᱭ ᱪᱮᱫᱟᱜ ᱠᱚ ᱞᱟᱹᱭ ᱜᱮᱭᱟ ᱢᱮᱱᱠᱷᱟᱱ ᱤᱧ ᱟᱸᱡᱚᱢ ᱵᱟᱲᱟ ᱟᱠᱟᱜ ᱠᱚᱣᱟ᱾
ᱯᱪᱚᱜ-ᱥᱩᱜ ᱚ ᱢᱟᱱᱮ ᱤᱧᱤᱧ ᱟᱸᱡᱚᱢ ᱠᱟᱜ ᱠᱚᱜᱮᱭᱟᱧ ᱵᱟᱹᱧ ᱵᱟᱲᱟᱭᱟ ᱪᱮᱫᱟᱜ ᱠᱚ ᱞᱮᱭᱟ ᱢᱮᱱᱛᱮ
ᱦᱮᱸᱦᱻᱻ
ᱢᱟᱱᱮ ᱤᱧ ᱦᱩᱧ ᱟᱸᱡᱚᱢ ᱟᱠᱟᱜ ᱠᱚᱣᱟ ᱵᱟᱹᱧ ᱵᱟᱲᱟᱭ ᱪᱮᱫᱟ ᱠᱚ ᱞᱮᱹᱭᱟ ᱢᱮᱱᱛᱮ
ᱠ-ᱤ-ᱲᱼᱤ-ᱡ, -ᱥᱚᱜ ᱚ ᱦᱮᱸ ᱛᱷᱟ
ᱢᱟᱱᱮ ᱡᱮᱹᱦᱤᱞᱳᱜ ᱮᱛᱚᱦᱚᱵᱚᱜᱼᱟ ᱟᱨ ᱡᱮᱹ ᱦᱤᱞᱳᱜ ᱢᱩᱪᱟᱹᱫᱚᱜᱼᱟ ᱩᱱ ᱦᱤᱞᱳᱜ ᱠᱚ ᱡᱚᱢ ᱜᱮᱭᱟ ᱢᱩᱪᱟᱹᱫ ᱦᱤᱞᱳᱜ ᱾ ᱜᱚᱴᱟ ᱨᱮᱱᱟᱜ ᱨᱚᱦᱚᱭ ᱯᱩᱨᱟᱹ, ᱣ ᱠᱟᱛᱮᱜ ᱡᱮᱹ ᱦᱤᱞᱳᱜ ᱢᱩᱪᱟᱹᱫᱚᱜᱼᱟ᱾ ᱦᱮᱸᱦ ᱾ ᱟᱞᱮ ᱥᱮᱫ ᱫᱚ ᱡᱚ ᱢᱟᱱᱮ ᱡᱚᱢ ᱜᱮᱭᱟ ᱟᱨᱠᱤ ᱫᱚ ᱡᱚᱢ ᱜᱮᱭᱟ ᱠᱚ ᱟᱨᱠᱤ ᱢᱟᱱᱮ ᱫᱟᱠᱟᱭᱟᱠᱚ ᱩᱛᱩᱭᱟᱠᱚ᱾ ᱵᱟᱹᱫᱽ ᱨᱮᱜᱮ ᱚᱱᱟᱫᱚ ᱵᱟᱹᱫᱽ ᱨᱮᱜᱮ ᱠᱚ ᱫᱟᱠᱟ ᱩᱛᱩᱭᱟ ᱾
ᱦᱳᱭ ᱦᱳᱭ
ᱦᱩ ᱾ ᱟᱫᱚ ᱟᱯᱮ ᱚᱱᱛᱮ ᱚᱠᱟ ᱞᱮᱠᱟ ᱡᱮ ᱚᱲᱟᱜ ᱠᱷᱚᱱᱟᱜ ᱜᱮ ᱫᱟᱠᱟ ᱩᱛᱩ ᱠᱟᱛᱮ ᱠᱚ ᱤᱫᱤᱭᱟ?
ᱥᱩᱡ-ᱴᱷᱚᱜ ᱾ ᱦᱮᱸ ᱢᱮᱱᱟ ᱫᱚ ᱚᱠᱚᱭ ᱚᱠᱟᱞᱮᱠᱟ ᱟᱨᱠᱤ ᱚᱠᱚᱭ ᱠᱚᱫᱚ ᱵᱟᱹᱫᱽ ᱨᱮᱦᱚᱸ ᱫᱟᱠᱟ ᱩᱛᱩ ᱠᱚ ᱟᱜᱩᱭᱟ ᱠᱟᱢᱤᱱ ᱢᱩᱱᱤᱥ ᱠᱚ ᱡᱚᱢ ᱦᱚᱪᱚ ᱠᱚᱣᱟ᱾ ᱟᱨ ᱠᱚᱭ ᱠᱚᱫᱚ ᱨᱚᱦᱚᱲ ᱛᱮ ᱢᱮᱱᱫᱚ ᱠᱷᱟᱹᱲᱤ ᱠᱚ ᱢᱟ ᱠᱚᱜᱮᱭᱟ ᱟᱨ ᱚᱠᱚᱭᱫᱚ ᱯᱚᱭᱥᱟ ᱠᱚ ᱮᱢᱟ ᱠᱚᱜᱮᱭᱟ ᱚᱱᱟᱫᱚ ᱚᱠᱚᱭ ᱚᱠᱟᱞᱮᱠᱟ ᱥᱩᱵᱤᱫᱟ ᱛᱟᱭ᱾ ᱥᱮ ᱢᱩᱜᱩ ᱠᱟᱢᱤᱱ ᱠᱚ ᱥᱮ ᱢᱩᱱᱤᱥ ᱠᱚ ᱩᱝᱠᱩ ᱠᱚ ᱞᱟᱹᱭ ᱫᱟᱠᱟ ᱞᱮ ᱡᱚᱢᱟ ᱦᱟᱸᱜ ᱫᱟᱠᱟ ᱜᱮ ᱤᱥᱤᱱ ᱦᱩᱭᱩᱜ ᱛᱟᱢᱟ᱾ ᱡᱩᱫᱤᱢ ᱞᱟᱹᱭ ᱡᱩᱫᱤ ᱠᱚᱞᱮᱭᱟ ᱠᱷᱟᱹᱡᱟᱹᱟᱹᱲᱤ ᱦᱟᱛᱟᱣᱟ ᱥᱮ ᱚᱠᱟ ᱯᱚᱭᱥᱟ ᱦᱟᱛᱟᱣ ᱫᱚ ᱮᱢ ᱦᱩᱭᱩᱜ ᱛᱟᱢᱟ ᱦᱟᱸᱜ᱾
ᱚ ᱛᱟᱦᱚᱞᱮ ᱠᱟᱹᱢᱤ ᱫᱚ ᱛᱟᱦᱚᱞᱮ ᱛᱤᱱ ᱜᱷᱟᱹᱲᱤᱜ ᱦᱩᱭᱩᱜ ᱜᱮᱭᱟ?
ᱦᱮᱸ?
ᱠᱟᱹᱢᱤ ᱫᱚ ᱛᱤᱱ ᱜᱷᱟᱹᱲᱤᱡ ᱦᱳᱭᱳᱜ ᱜᱮᱭᱟ?
ᱠᱟᱹᱢᱤ ᱫᱚ ᱦᱳᱭᱳᱜ ᱜᱮᱭᱟ ᱾ ᱢᱟᱱᱮ ᱪᱟᱴᱴᱟ ᱛᱮᱫᱚ ᱠᱚ ᱪᱷᱩᱴᱤ ᱪᱟᱵᱟᱜᱼᱟ᱾ ᱥᱮᱛᱟᱜ ᱵᱮᱲᱟ ᱦᱮᱡᱩᱜ ᱦᱮᱡ ᱠᱟᱛᱮᱜ ᱩᱸ ᱠᱟᱹᱢᱤ ᱵᱟᱲᱟ ᱠᱟᱛᱮᱜ ᱫᱟᱠᱟ ᱠᱚ ᱡᱚᱢᱟ ᱛᱤᱠᱤᱱ ᱵᱮᱲᱟ ᱫᱚ᱾ ᱡᱟᱦᱟᱸ ᱠᱚ ᱫᱟᱠᱟ ᱠᱚ ᱡᱚᱢᱟ ᱟᱨ ᱦᱤᱛᱚᱜ ᱨᱚᱦᱚᱭ ᱠᱟ ᱠᱟᱛᱮᱫ ᱚᱲᱟᱜ ᱠᱚ ᱪᱟᱞᱟᱜᱼᱟ᱾ ᱟᱨ ᱚᱠᱟ ᱠᱚᱫᱚ ᱦᱟᱸᱜ ᱡᱟᱦᱟᱸ ᱫᱟᱠᱟ ᱵᱟᱭ ᱡᱚᱢᱟ ᱩᱱᱤ ᱫᱚ ᱦᱤᱡᱩᱜ ᱟᱠᱚ ᱥᱮᱛᱟᱜ ᱨᱮ᱾ ᱪᱷᱚᱴᱟ ᱛᱮᱜᱮ ᱵᱟᱹᱫᱽ ᱨᱮ᱾ ᱟᱨ ᱮᱠᱴᱟ ᱛᱮᱜᱮ ᱠᱚ ᱨᱩᱣᱟᱹᱲᱟ᱾
ᱦᱳᱭ᱾
ᱦᱩᱸ᱾ ᱟᱪᱷᱟ ᱢᱟᱱᱮ ᱛᱤᱱ ᱫᱷᱟᱣ ᱵᱚᱱ ᱥᱤ ᱞᱮᱠᱷᱟᱡ ᱫᱚ ᱞᱚᱥᱚᱫᱚᱜ ᱜᱮᱭᱟ ᱵᱟᱲᱟᱭ ᱜᱮᱭᱟ ᱵᱤᱱ?
ᱦᱮᱸ?
ᱛᱤᱱ ᱫᱷᱟᱣ ᱵᱚᱱ ᱥᱤ ᱞᱮᱠᱷᱟᱡ ᱞᱚᱥᱚᱫ ᱜᱮᱭᱟ?
ᱵᱟᱨ ᱪᱟᱥ᱾ ᱵᱟᱨ ᱪᱟᱥ ᱞᱟᱹᱭᱟᱠᱚ ᱛᱚ ᱮᱱᱠᱟᱱ ᱮᱢ ᱠᱚ ᱡᱮ ᱵᱟᱨ ᱪᱟᱥ ᱛᱮ ᱦᱚᱭᱛᱚ ᱞᱚᱥᱚᱫᱚᱜ ᱜᱮᱭᱟ᱾ ᱟᱫᱚ ᱟᱯᱮ ᱥᱮᱫ ᱫᱚ ᱦᱟᱸᱜ ᱚᱠᱟᱞᱮᱠᱟ ᱥᱮ ᱤᱧ ᱴᱷᱤᱠ ᱵᱟᱹᱧ ᱵᱟᱲᱟᱭᱟ᱾
ᱵᱟᱨ ᱪᱟᱥ ᱫᱚ ᱵᱟᱝ ᱚᱱᱟᱫᱚ ᱯᱮᱫᱷᱟ ᱠᱚᱨ ᱥᱤ ᱜᱮ ᱯᱮᱫᱷᱟ ᱛᱷᱮᱠᱮ ᱯᱳᱱ ᱫᱷᱟᱣ᱾ ᱵᱟᱨ ᱪᱟᱥ ᱛᱮ ᱵᱟᱝ ᱦᱳᱭᱳᱜ ᱜᱮᱭᱟ ᱵᱟ ᱪᱟᱥ ᱫᱚ ᱥᱩᱫᱷᱩ ᱚᱱᱟ ᱟᱫᱚ ᱵᱮᱨᱮᱞ ᱦᱟᱥᱟᱛᱮᱜ ᱥᱨᱤᱯ ᱞᱚᱦᱚᱫᱚᱜᱼᱟ᱾
ᱚ ᱤᱧ ᱴᱷᱤᱠ ᱵᱟᱹᱧ ᱵᱟᱲᱟᱭᱟ ᱛᱚ᱾
ᱢᱟᱱᱮ ᱚᱱᱟ ᱢᱚᱴᱟᱢᱩᱴᱤ ᱵᱟᱨᱫᱤᱱ ᱞᱟᱦᱟ ᱠᱚ ᱥᱤᱭᱟᱜᱼᱟ ᱠᱟᱹᱴᱤᱡ ᱛᱟᱨᱯᱚᱨᱮ ᱚᱱᱟᱨᱮ ᱠᱟᱹᱴᱤᱡ ᱟᱨᱚ ᱠᱚ ᱥᱤᱭᱟᱜᱼᱟ᱾ ᱚᱱᱟ ᱥᱤᱠᱷᱮᱛ ᱨᱮᱜ ᱞᱚᱥᱚᱜ ᱞᱟᱹᱜᱤᱫ ᱛᱮ᱾ ᱟᱨ ᱠᱚ ᱫᱚ ᱚᱱᱠᱟ ᱵᱟᱨᱫᱷᱟ ᱥᱤ ᱛᱮᱦᱚᱸ ᱠᱚ ᱞᱚᱥᱚᱫ ᱜᱮᱭᱟ ᱡᱚᱫᱤ ᱚᱝᱠᱟᱱᱟᱜ ᱦᱟᱥᱟ ᱠᱟᱱ ᱠᱷᱟᱡ ᱫᱚ᱾
ᱡᱟᱦᱟᱸ ᱠᱚ ᱡᱮᱢᱚᱱ ᱢᱤᱫ ᱫᱷᱟᱣ ᱠᱚ ᱥᱤᱭᱟᱠᱟᱫ ᱛᱟᱦᱮᱸᱜᱼᱟ ᱢᱟᱲᱟᱝ ᱦᱚᱭᱛᱚ ᱚᱱᱟ ᱠᱚᱫᱚ
ᱞᱚᱥᱚᱫᱚᱜᱼᱟ᱾
ᱦᱩᱸ ᱦᱩᱸ ᱚᱱᱟ ᱠᱚᱛᱮ ᱦᱟᱸᱜ ᱞᱚᱜᱚᱱ ᱧᱚᱜ ᱜᱮ ᱞᱚᱥᱚᱫᱚᱜᱼᱟ᱾
ᱦᱮᱸ?
ᱚᱱᱟ ᱠᱚᱫᱚ ᱦᱟᱸᱜ ᱞᱚᱜᱚᱱ ᱧᱚᱜ ᱜᱮ ᱞᱚᱥᱚᱫᱚᱜᱼᱟ᱾
ᱦᱩᱸ᱾ ᱟᱨ ᱤᱭᱟᱹ ᱨᱮᱭᱟᱜ ᱫᱚ ᱡᱟᱦᱟᱸ ᱫᱚ ᱯᱩᱨᱟᱹ ᱟᱨᱫᱟ ᱜᱮ ᱛᱟᱦᱮᱱᱟ ᱚᱱᱟ ᱫᱚ ᱩᱱᱟᱹᱜ ᱞᱚᱜᱚᱱ ᱵᱟᱝ ᱞᱚᱥᱚᱫᱜᱚᱫᱚᱜᱼᱟ᱾
ᱦᱟᱸ ᱩᱱᱟᱹᱜ ᱴᱷᱤᱠ ᱫᱚ ᱵᱟᱹᱧ ᱵᱟᱲᱟᱭᱟ᱾
ᱦᱩᱸ, ᱛᱮᱦᱮᱧ ᱛᱟᱦᱞᱮ ᱥᱮᱛᱟᱜ ᱠᱷᱱᱟ ᱫᱟᱜ ᱠᱟᱫᱟ ᱟᱞᱮ ᱥᱮᱫ ᱫᱚ ᱟᱯᱮ ᱥᱮᱫ ᱫᱚ ᱥᱮᱛᱟᱜ ᱠᱷᱱᱟ ᱫᱟᱜ ᱠᱟᱜ-ᱟ ᱥᱮ ᱵᱟᱝᱟ?
ᱦᱮᱸ ᱟᱞᱮ ᱥᱮᱫ ᱦᱚᱸ ᱥᱮᱛᱟᱜ ᱠᱷᱚᱱ ᱜᱮ ᱫᱟᱜ ᱟᱠᱟᱫᱟᱭ ᱵᱟᱝ ᱫᱚ ᱵᱟᱝ᱾
ᱮ ᱤᱧ ᱡᱟᱦᱟᱸ ᱡᱟᱭᱜᱟᱨ ᱨᱮ ᱦᱮᱱᱟᱜ ᱟᱠᱟᱫᱤᱧᱟ ᱚᱸᱰᱮ ᱟᱨᱠᱤ ᱢᱟᱱᱮ ᱥᱮᱛᱟᱜ ᱠᱷᱱᱟ ᱜᱮ ᱫᱟᱜ ᱡᱟᱹᱲᱤᱭ ᱫᱟᱭ,
ᱦᱳᱭ ᱦᱳᱭ ᱛᱮᱦᱮᱧ ᱜᱮ ᱦᱟᱸᱜ ᱮᱯᱷᱟᱠ ᱠᱟᱫᱟᱭ᱾
ᱢᱟᱱᱮ ᱱᱚᱝᱠᱟ ᱠᱟᱱᱟ ᱢᱟᱱᱮ ᱚᱠᱟ ᱦᱤᱞᱳᱜ ᱠᱚᱨᱮ ᱫᱚ ᱟᱥᱟᱲ ᱵᱚᱸᱜᱟ ᱟᱹᱰᱤ ᱡᱳᱨᱮ ᱥᱤᱛᱩᱝ ᱠᱟᱜ ᱠᱟᱱᱟᱭ ᱾
ᱦᱳᱭ᱾
ᱦᱩᱸᱢ ᱚᱠᱟ ᱦᱤᱞᱳᱜ ᱠᱚᱨᱮ ᱫᱟᱜ ᱢᱟᱱᱮ ᱫᱟᱜ ᱠᱷᱟᱱ ᱫᱚ ᱯᱚᱨᱟᱹ ᱥᱮᱛᱟᱜ ᱠᱟᱱᱟ ᱫᱟᱜ ᱫᱟᱭ ᱵᱚᱱᱫᱚ ᱨᱮᱭᱟᱜ ᱧᱩᱛᱩᱢ ᱵᱟᱹᱱᱩᱜ-ᱟ ᱟᱨᱠᱤ ᱚᱱᱠᱟᱭ ᱫᱟᱜ ᱫᱚ ᱦᱳᱭ᱾
ᱟᱥᱟᱲ ᱵᱟᱝᱜᱟ ᱫᱚ ᱚᱱᱠᱟ ᱜᱮᱛᱭ ᱫᱟᱜᱟ ᱥᱟᱨᱟᱫᱤᱱ ᱡᱷᱤᱠᱤᱨ ᱡᱷᱤᱯᱤᱨ ᱮ ᱫᱟᱜᱟ᱾ ᱢᱟᱱᱮ ᱱᱤᱛᱳᱜ ᱜᱮ ᱥᱤᱛᱩᱝ ᱠᱮᱫᱟᱭ ᱱᱤᱛᱳᱜ ᱜᱮ ᱫᱟᱜ ᱠᱮᱫᱟᱭ,
ᱟᱥᱟᱲ ᱵᱚᱸᱜᱟ ᱫᱚᱭ ᱫᱟᱜ ᱜᱮᱭᱟᱭ,
ᱟᱥᱟᱲ ᱵᱚᱸᱜᱟ ᱱᱤᱭᱟᱹ ᱛᱮᱜᱮ ᱠᱤᱪᱷᱩ ᱜᱟᱱᱮᱫ ᱞᱮᱭ ᱢᱮᱥᱮᱫ ᱱᱮᱛᱟᱨ ᱢᱟᱱᱮ ᱚᱠᱟᱞᱮᱠᱟ ᱟᱯᱰᱮᱴ ᱠᱟᱱᱟ ᱡᱟᱦᱟᱸ ᱫᱚ ᱞᱟᱦᱟ ᱠᱷᱚᱱᱟᱜ ᱛᱤᱱᱟᱹᱜ ᱦᱟᱹᱠᱩ ᱠᱚᱠᱚ ᱧᱟᱢᱚᱜ ᱠᱟᱱᱟ ᱢᱟᱱᱮ ᱡᱟᱦᱟᱸ ᱫᱚ ᱥᱤᱭᱳᱜ ᱚᱠᱛᱚ ᱨᱮ,
ᱦᱚᱸᱜᱼᱚᱭ ᱛᱚ ᱦᱟᱸᱜ ᱵᱟᱹᱫᱽ ᱜᱤᱧ ᱦᱮᱡ ᱟᱠᱟᱱᱟ ᱢᱮᱱᱠᱷᱟᱱ ᱱᱤᱛᱚᱜ ᱦᱟᱹᱵᱤᱡ ᱛᱮ ᱢᱟᱱᱮ ᱩᱱᱟᱹᱜ ᱵᱟᱹᱛᱤᱧ ᱠᱚᱭᱚᱜ ᱵᱟᱲᱟᱭᱮᱫ-ᱟ ᱥᱤ ᱵᱟᱹᱫᱽ ᱥᱮ ᱨᱚᱦᱚᱭ ᱵᱟᱹᱫᱽ ᱱᱤᱛ ᱫᱷᱟᱹᱵᱤᱡ ᱛᱮ ᱦᱟᱹᱠᱩ ᱠᱟᱴᱠᱚᱢ ᱥᱮ ᱨᱚᱠᱚᱡ-ᱟᱜ ᱢᱮᱫᱦᱟ ᱫᱚ ᱦᱟᱸᱜ ᱟᱣᱨᱤᱧ ᱫᱤᱥᱟᱹᱭᱟ ᱾
ᱦᱩᱸ
ᱥᱮᱫᱟᱜᱟᱭ ᱢᱟ ᱠᱚ ᱞᱮᱭ ᱛᱟᱸᱦᱮᱜ ᱡᱮ ᱪᱟᱞᱟᱣ ᱞᱮᱱᱠᱷᱟᱱ ᱜᱮ ᱵᱟᱹᱫ ᱥᱮᱫ ᱢᱤᱫ ᱩᱛᱩ ᱜᱟᱱᱮᱢ ᱦᱟᱞᱟᱝ ᱟᱜᱩ ᱠᱚᱭᱟ᱾ ᱢᱮᱱᱠᱷᱟᱱ ᱱᱤᱛᱳᱜ ᱛᱮᱦᱚᱸᱧ ᱦᱮᱡ ᱠᱟᱱᱟ ᱟᱨᱣᱤᱧ ᱫᱤᱥᱟᱹ ᱠᱚᱣᱟ᱾ ᱢᱮᱫᱴᱟᱝ ᱜᱟᱱ ᱦᱚᱸ ᱩᱱᱟᱹᱜ ᱢᱟᱨᱟᱝ ᱵᱟᱹᱫᱤᱧ ᱫᱟᱲᱟ ᱠᱮᱫ ᱨᱮᱦᱚᱸ᱾
ᱦᱮᱸ ᱱᱩᱠᱩ ᱪᱤᱠᱟᱹ ᱛᱮᱠᱚ ᱟᱫᱚᱜ ᱠᱟᱱᱟ ᱢᱟᱱᱮ ᱦᱚᱴᱟᱛ ᱦᱚᱴᱟᱛ ᱫᱚ ᱵᱟᱠᱚ ᱟᱫᱚᱜ ᱠᱟᱱᱟ ᱫᱤᱱ ᱫᱤᱱ ᱛᱮᱠᱚ ᱟᱫᱚᱜ ᱠᱟᱱᱟ ᱛᱚ᱾
ᱦᱳᱭ ᱦᱚᱴᱟᱛ ᱫᱚ ᱦᱟᱸᱜ ᱵᱟᱠᱚ ᱟᱫᱚᱜ ᱠᱟᱱᱟ ᱫᱤᱱ ᱫᱤᱱ ᱛᱮᱜᱮ᱾
ᱦᱮᱸ ᱱᱩᱠᱩ ᱟᱫᱽ ᱨᱮᱭᱟᱜ ᱠᱟᱨᱚᱱ ᱠᱚ
ᱟᱫᱽ ᱨᱮᱭᱟᱜ ᱠᱟᱨᱚᱱ ᱠᱚᱫᱚ ᱱᱤᱛᱚᱜ ᱢᱟ ᱡᱟᱹᱥᱛᱤ ᱯᱷᱚᱞᱚᱱ ᱧᱟᱢ ᱞᱟᱹᱜᱤᱫ ᱛᱮ ᱨᱟᱥᱟᱭᱱᱤᱠ ᱥᱟᱨ ᱠᱚᱵᱚᱱ ᱵᱮᱵᱚᱦᱟᱨᱮᱜ-ᱟ, ᱛᱚ ᱩᱱᱠᱩ ᱢᱟᱱᱮ ᱨᱚᱠᱚᱡ ᱜᱚᱝᱜᱷᱟ ᱦᱟᱹᱠᱩ ᱠᱟᱴᱠᱚᱢ ᱯᱚᱠᱠᱷᱮ ᱫᱚ ᱢᱟᱱᱮ ᱵᱤᱥ ᱞᱮᱠᱟ ᱟᱨ ᱠᱤ ᱩᱱᱠᱩ ᱚᱱᱟ ᱫᱟᱜ ᱥᱮ ᱞᱟᱥᱚᱜ ᱟᱹᱛᱤᱧ ᱠᱟᱛᱮᱜ ᱢᱟᱱᱮ ᱜᱩᱡᱩᱜ ᱠᱟᱱᱟ ᱠᱚ᱾ ᱚᱱᱟᱛᱮ ᱦᱟᱸᱜ ᱱᱤᱛᱚᱜ ᱫᱚ ᱵᱟᱝᱠᱚ ᱫᱤᱥᱟᱹᱜ ᱠᱟᱱᱟ᱾ ᱠᱚ ᱠᱟᱴᱠᱟ
ᱦᱮᱸ ᱛᱚ, ᱟᱫᱚ ᱫᱤᱱ ᱫᱤᱱ ᱛᱮᱠᱚ ᱟᱫᱚᱜ ᱠᱟᱱᱟ ᱟᱨᱠᱤ ᱦᱮᱸ ᱥᱮ ᱵᱟᱝ ᱡᱮᱢᱚᱱ ᱞᱟᱦᱟᱛᱮᱢ ᱧᱮᱞ ᱠᱚ ᱜᱮ ᱡᱟᱦᱟᱸ ᱫᱚ ᱡᱠᱷᱚᱱ ᱠᱚ ᱥᱤᱭ ᱚᱠᱛᱚ ᱨᱮ ᱚᱱᱟ ᱛᱟᱭᱱᱚᱢ ᱛᱟᱭᱚᱢ ᱛᱮ ᱦᱟᱹᱠᱩ ᱠᱚ ᱦᱟᱞᱟᱝ ᱠᱚᱜᱮᱭᱟ ᱥᱮ ᱠᱚ ᱧᱟᱢᱚᱜ-ᱟ ᱧᱟᱢᱚᱜ ᱛᱟᱦᱮᱸ ᱟᱠᱚ᱾
ᱦᱩᱸ᱾ ᱡᱷᱚᱛᱚ ᱜᱮᱠᱚ ᱧᱟᱢᱚᱜ ᱛᱟᱦᱮᱸᱜᱼᱟ᱾
ᱢᱮᱱ ᱢᱮᱱᱠᱷᱟᱱ ᱱᱤᱛᱳᱜ ᱫᱚ ᱵᱟᱠᱚ ᱧᱟᱢᱚᱜ ᱠᱟᱱᱟ᱾ ᱡᱟᱭᱦᱳᱠ ᱢᱟᱱᱮ ᱟᱠᱷᱨᱤᱧ ᱞᱟᱹᱜᱤᱫ ᱵᱟᱝ ᱨᱦᱚᱸ ᱩᱛᱩ ᱡᱚᱢ ᱞᱟᱹᱜᱤᱫ ᱫᱚᱠᱚ ᱦᱩᱭᱩᱜ ᱛᱟᱦᱮᱸᱜᱼᱟ᱾
ᱦᱮᱸ ᱱᱮᱛᱟᱨ ᱢᱟ ᱚᱱᱠᱟ ᱦᱚᱸ ᱵᱟᱝ ᱧᱟᱢᱚᱜ ᱠᱟᱱᱟ᱾
ᱵᱟᱠᱚ ᱫᱤᱥᱟᱹᱜ ᱠᱟᱱᱟ ᱟᱨᱠᱤ᱾
ᱦᱮᱸ᱾
ᱦᱩᱸ᱾ ᱫᱤᱱ ᱫᱤᱱ ᱛᱮ ᱢᱟᱱᱮ ᱡᱚᱛᱚ ᱠᱚ ᱱᱤᱠᱷᱳᱡ ᱪᱟᱵᱟᱜ ᱠᱟᱱᱟ᱾ ᱡᱟᱦᱟᱸ ᱫᱚ ᱢᱤᱫᱴᱮᱱ ᱢᱟᱱᱮ ᱚᱠᱟ ᱞᱮᱠᱟᱱ ᱫᱤᱱ ᱡᱮ ᱥᱮᱴᱮᱨ ᱠᱟᱱᱟ ᱡᱟᱦᱟᱸ ᱫᱚ ᱟᱵᱚ ᱦᱳᱭᱛᱳ ᱱᱤᱛᱚᱜ ᱡᱟᱦᱟᱸ ᱠᱟᱹᱴᱤᱡ ᱠᱟᱹᱴᱤᱡ ᱜᱤᱫᱽᱨᱟᱹ ᱠᱚ ᱦᱟᱨᱟᱜᱟᱼᱟ ᱩᱱᱠᱩ ᱫᱚᱠᱚ ᱢᱚᱱᱮᱭᱟ ᱱᱚᱣᱟ ᱠᱚᱫᱚ ᱵᱟᱝ ᱛᱟᱦᱮᱸ ᱠᱟᱱᱟ ᱦᱚᱭᱛᱳ᱾ ᱦᱚᱭᱛᱳ ᱞᱟᱹᱭᱟ ᱠᱚ ᱵᱮᱱᱟᱣ ᱠᱟᱛᱮᱫ ᱜᱚᱞᱯᱷᱚ ᱠᱚ ᱞᱟᱹᱭ ᱫᱟ᱾
ᱦᱳᱭ ᱦᱳᱭ, ᱦᱳᱭ᱾
ᱢᱟᱱᱮ ᱫᱤᱱ ᱫᱚ ᱡᱷᱚᱛᱚ ᱡᱤᱱᱤᱥ ᱜᱮ ᱟᱫ ᱪᱟᱵᱟᱜ ᱠᱟᱱ ᱛᱟᱵᱚᱱᱟ᱾
ᱦᱮᱸ᱾ ᱱᱤᱛᱚᱜ ᱦᱚᱸᱜ-ᱚᱭ ᱡᱮᱢᱚᱱ ᱧᱮᱞᱚᱜ ᱠᱟᱱᱟ ᱡᱟᱦᱟᱭ ᱵᱟᱯᱞᱟ ᱠᱟᱛᱮ ᱦᱚᱸ ᱡᱟᱦᱟᱸᱭ ᱠᱚ ᱵᱟᱹᱦᱩ ᱮᱨᱟ ᱠᱚ ᱢᱟᱱᱮ ᱡᱟᱦᱟᱸ ᱫᱚ ᱡᱟᱦᱟᱸ ᱞᱮᱠᱟ ᱥᱤᱸᱫᱩᱨ ᱞᱟᱹᱠᱛᱤᱜ ᱠᱟᱱᱟ ᱠᱤᱱᱛᱩ ᱚᱱᱠᱟ ᱵᱟᱠᱚ ᱥᱤᱸᱫᱩᱨᱚᱜ ᱠᱟᱱᱟ ᱪᱮᱫᱟᱜ ᱱᱚᱝᱠᱟ ᱠᱚ ᱥᱤᱸᱫᱩᱨᱚᱜ ᱠᱟᱱᱟ ᱚᱱᱟᱢ ᱞᱟᱹᱭ ᱫᱟᱲᱮᱭᱟᱜᱼᱟ?
ᱵᱟᱹᱧ ᱞᱮᱭ ᱫᱟᱲᱮᱜ ᱠᱟᱱ᱾
ᱦᱮᱸ᱾
ᱵᱟᱹᱧ ᱞᱟᱹᱭ ᱫᱟᱲᱮᱜ ᱠᱟᱱᱟ ᱤᱧ ᱫᱚ ᱦᱟᱸᱜ᱾
ᱚ᱾ ᱟᱫᱚ ᱢᱟᱱᱮ ᱠᱚ ᱞᱟᱹᱭᱟ ᱥᱮ ᱪᱮ ᱢᱳᱰᱟᱱ ᱟᱨᱠᱤ ᱡᱟᱦᱟᱸ ᱫᱚ ᱢᱤᱫᱴᱮᱱ ᱢᱤᱫ ᱠᱟᱛᱷᱟ ᱛᱮᱫᱚ ᱥᱴᱟᱭᱤᱞ᱾ ᱡᱟᱥᱛᱤ ᱠᱚ ᱥᱴᱟᱭᱤᱞᱮᱫ-ᱟ ᱥᱮ᱾ ᱚᱛᱮ ᱡᱟᱹᱱᱤᱡ ᱠᱷᱟᱡ ᱤᱱᱟᱹ ᱠᱚᱨᱚᱱ ᱛᱮ ᱚᱝᱠᱟ ᱚᱥᱩ ᱥᱤᱸᱝᱩᱨᱚᱜ ᱠᱟᱱᱟ ᱵᱟᱠᱷᱟᱡ ᱟᱹᱰᱤᱜᱟᱱ ᱜᱮ ᱱᱮᱛᱟᱨ ᱧᱮᱞᱚᱜᱚᱜ ᱠᱟᱱᱟ ᱡᱚᱛᱚ ᱠᱚᱜᱮ ᱜᱚᱴᱟᱜᱮ ᱟᱲᱟᱜ ᱜᱤᱲᱤ ᱚᱱᱟ ᱦᱚᱭᱛᱳ ᱠᱟᱹᱴᱤᱡ ᱪᱩᱞᱩ ᱴᱤᱴᱟᱹᱜ ᱞᱮᱠᱟ ᱟᱨᱠᱤ ᱢᱤᱫ ᱢᱤᱫ ᱤᱫᱤᱡ ᱞᱮᱠᱟ ᱟᱨᱠᱤ ᱦᱚᱭᱛᱳ ᱥᱤ ᱜᱚᱜ ᱠᱟᱱᱟᱭ᱾ ᱡᱮ ᱛᱟᱞᱟ ᱦᱚᱞᱟ ᱨᱮ ᱛᱟᱞᱟ ᱛᱟᱞᱟ ᱦᱚᱨᱟᱥ ᱨᱮᱦᱚᱸ ᱵᱟᱝ᱾ ᱚᱱᱟ ᱦᱚᱸ ᱢᱤᱫ ᱫᱷᱟᱨᱮ ᱨᱮ᱾
ᱟᱫᱚ ᱩᱱᱠᱩ ᱠᱚ ᱵᱟᱲᱟᱭᱟ
ᱚ ᱪᱷᱩ ᱢᱳᱵᱟᱭᱤᱞ ᱫᱚ ᱡᱟᱦᱟᱸ ᱪᱤᱠᱟᱹᱭ ᱫᱟᱢ ᱠᱤ ᱢᱟᱱᱮ
ᱠᱟᱹᱡ ᱟᱣᱟᱡᱚᱜ ᱠᱟᱱᱟ ᱟᱨᱠᱤ᱾
ᱵᱟᱝᱟ ᱛᱷᱤᱨ ᱠᱟᱫᱟ ᱛᱷᱤᱨ ᱠᱟᱫᱟ᱾